ᱦᱮᱞᱳᱣ ᱾
ᱚᱪ-ᱚᱪ ᱜᱚᱝᱠᱮ ᱡᱚᱸᱦᱟᱨ ᱜᱮ᱾
ᱦᱩᱸ ᱦᱩᱸ ᱡᱚᱦᱟᱨ ᱜᱮ᱾
ᱦᱳᱭ ᱦᱳᱭ ᱱᱟᱯᱟᱭ ᱜᱮᱭᱟᱵᱮᱱ ᱱᱟᱦᱟᱜ ᱦᱳᱭ᱾ ᱟᱹᱞᱤᱧ ᱫᱚ ᱱᱟᱯᱟᱭ ᱜᱮᱭᱟᱞᱤᱧ ᱟᱨ ᱮᱢᱚᱱ ᱜᱮ ᱫᱩᱲᱩᱵ ᱵᱟᱲᱟ ᱦᱳᱭ ᱠᱟᱱᱟ᱾
ᱦᱩᱸ ᱦᱩᱸ᱾
ᱦᱩ ᱟᱹᱵᱤᱱ ᱜᱤ ᱪᱮᱫ ᱵᱤᱱ ᱪᱤᱠᱟᱭᱮᱜᱼᱟ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱟᱨ ᱱᱤᱛᱳᱜ ᱫᱚ ᱚᱱᱠᱟ ᱞᱮᱠᱟᱼᱼ ᱠᱟᱹᱢᱤ ᱵᱟᱹᱱᱩᱜ ᱛᱮ ᱜᱷᱟᱨᱚᱸᱡᱽ ᱠᱚᱨᱮ ᱜᱮ ᱜᱮ ᱢᱮᱱᱟᱜ ᱦᱳᱭ᱾
ᱦᱳᱭ᱾
ᱦᱩᱸ᱾
ᱦᱩᱸᱦᱩᱸ᱾ ᱟᱨ ᱛᱚᱵᱮ ᱦᱩᱲᱩ ᱨᱚᱦᱚᱭ ᱠᱚᱫᱚ ᱦᱟᱸᱜ ᱥᱤᱡᱤᱱ ᱠᱚ ᱪᱟᱵᱟᱜ ᱠᱟᱱᱟ᱾ ᱨᱚᱦᱚᱭ ᱪᱟᱵᱟ ᱠᱮᱫᱟ ᱯᱮ ᱥᱮ ᱵᱟᱝᱜᱮ?
ᱦᱩᱲᱩ ᱨᱚᱦᱚᱭ ᱥᱤᱡᱤᱱ ᱠᱚᱢᱟ ᱱᱤᱛᱚᱜ ᱢᱟ ᱪᱟᱵᱟ ᱞᱮᱠᱟ ᱜᱮ ᱪᱟᱵᱟ ᱠᱟᱱᱟ ᱟᱞᱮ ᱦᱚᱸᱼᱼ
ᱦᱳᱭ ᱦᱳᱭ᱾
ᱪᱟᱵᱟᱜ ᱰᱟᱦᱟᱨ ᱨᱮᱜᱮ ᱢᱮᱱᱟᱜ ᱞᱮᱭᱟ ᱪᱟᱵᱟᱭ ᱫᱟᱞᱮ ᱦᱟᱸᱜ᱾ ᱦᱩᱸ ᱟᱯᱮ ᱠᱚᱜᱮ ᱪᱟᱵᱟ ᱵᱟᱲᱟ ᱜᱮᱭᱟ ᱯᱮ ᱥᱮ ᱵᱟᱯᱮ ᱪᱟᱵᱟ ᱠᱟᱫᱟ?
ᱛᱚ ᱟᱞᱮ ᱠᱚᱫᱚ ᱦᱟᱸᱜ ᱞᱮ ᱢᱩᱲᱩᱫ ᱵᱟᱲᱟ ᱠᱟᱫᱟ ᱪᱟᱵᱟ ᱠᱟᱜᱼᱟ ᱞᱮ᱾
ᱟᱪᱪᱷᱟ ᱦᱮᱸ᱾
ᱦᱩᱸ᱾
ᱪᱮᱫ ᱠᱩ ᱦᱩᱲᱩ ᱯᱮ ᱨᱚᱦᱚᱭ ᱵᱟᱲᱟ ᱠᱮᱫ ᱛᱟᱵᱚᱱᱟ?
ᱟᱞᱮ ᱫᱚ ᱨᱚᱡᱤᱛ ᱜᱮᱞᱮ ᱨᱚᱦᱚᱭᱟ ᱨᱚᱡᱤᱛ ᱵᱚᱜᱚᱵᱚᱱᱫᱷᱩ᱾ ᱟᱞᱮ ᱥᱮᱫ ᱫᱚ ᱦᱟᱸᱜ ᱫᱚᱢᱮ ᱜᱮ ᱟᱭᱢᱟ ᱰᱷᱮᱨ ᱦᱚᱲ ᱜᱮ ᱟᱭᱢᱟ ᱞᱮᱠᱟ ᱠᱚ ᱨᱚᱦᱚᱭᱟ᱾ ᱨᱚᱱᱡᱤᱛ ᱦᱚᱸᱠᱚ ᱨᱚᱦᱚᱭᱟ ᱟᱜᱚᱱᱥᱟᱹᱞᱤᱼᱼ ᱟᱨᱦᱚᱸ ᱵᱚᱜᱚᱵᱚᱱᱫᱷᱩ, ᱨᱚᱧᱡᱚᱱᱟ᱾
ᱦᱩᱸ᱾
ᱟᱻᱨ᱾ ᱪᱮᱫ ᱠᱚᱪᱚᱝ ᱱᱟᱜ ᱧᱩᱛᱩᱢ ᱢᱮᱱᱟᱜᱼᱟ ᱦᱚᱸ ᱟᱹᱰᱤ ᱵᱮᱥᱴ ᱢᱟ ᱵᱟᱝᱞᱤᱱᱼᱼ
ᱦᱮᱸ ᱟᱭᱢᱟ ᱟᱭᱢᱟ ᱞᱮᱠᱟᱱᱟᱜ ᱟᱭᱢᱟ ᱱᱮᱛᱟᱨ ᱢᱟ ᱟᱭᱢᱟ ᱟᱭᱢᱟ ᱦᱩᱲᱩ ᱠᱚ ᱩᱰᱩᱠᱼᱼ ᱠᱟᱱᱟ ᱛᱚ ᱱᱟᱣᱟ ᱱᱟᱣᱟ ᱦᱩᱲᱩ᱾ ᱱᱮᱛᱟᱨ ᱯᱮᱠᱮᱴ ᱨᱮᱱᱟᱜ ᱦᱩᱲᱩ ᱠᱚ ᱤᱛᱟᱹ ᱠᱚ ᱟᱭᱢᱟ ᱞᱮᱠᱟᱱᱟᱜ ᱩᱰᱩᱠ ᱠᱟᱱᱟ ᱡᱮ ᱚᱱᱟᱼᱼ ᱛᱮ ᱟᱭᱢᱟ ᱞᱮᱠᱟᱱᱟᱜ ᱜᱮ ᱧᱩᱛᱩᱢ ᱢᱮᱱᱟᱜᱼᱟ᱾
ᱦᱳᱭ᱾ ᱦᱳᱭ ᱚᱱᱠᱟ ᱠᱚ ᱤᱱᱟᱹ ᱠᱚᱜᱮᱞᱮ ᱨᱚᱦᱚᱭ ᱵᱟᱲᱟᱭᱮᱫ-ᱟ ᱟᱫᱚ ᱨᱚᱦᱚᱭ ᱵᱟᱲᱟ ᱠᱮᱫᱟᱞᱮ ᱟᱞᱮ ᱫᱚ᱾
ᱦᱩᱸ ᱦᱩᱸ ᱪᱟᱵᱟ ᱨᱚᱦᱚᱭ ᱪᱟᱵᱟ ᱵᱟᱲᱟ ᱠᱮᱫᱟ ᱯᱮ ᱡᱟᱹᱱᱤᱡ?
ᱦᱮᱸ ᱨᱚᱦᱚᱭ ᱫᱚᱞᱮ ᱨᱚᱦᱚᱭ ᱪᱟᱵᱟ ᱠᱮᱫᱟᱞᱮ᱾
ᱦᱩᱸ ᱛᱚ᱾
ᱦᱩᱸ᱾
ᱪᱮᱫ ᱠᱚᱵᱮᱱ ᱠᱟᱹᱢᱤ ᱵᱟᱲᱟᱭᱟ ᱟᱨ ᱱᱤᱛᱚᱜ ᱫᱚ ᱛᱚᱵᱮ?
ᱟᱹᱞᱤᱧ ᱫᱚ ᱦᱟᱸᱜ ᱱᱤᱛᱚᱜ ᱫᱚ ᱦᱟᱸᱜ ᱮᱢᱚᱱ ᱜᱮ ᱤᱥᱠᱩᱞ ᱠᱚᱜᱮ ᱦᱟᱸᱜᱼᱼ ᱪᱟᱞᱟᱜ ᱵᱟᱲᱟ ᱡᱟᱹᱨᱩᱲ ᱠᱟᱱᱟ ᱠᱚᱞᱮᱡᱽ ᱠᱚᱜᱮ ᱵᱟᱠᱤ ᱠᱚᱫᱚ ᱱᱟᱜᱼᱼ
ᱚᱱᱠᱟ ᱞᱮᱠᱟ ᱟᱨ ᱪᱮᱫ ᱦᱩᱲᱩ ᱠᱚ ᱦᱩᱲᱩᱼᱼ ᱦᱩᱲᱩ ᱠᱚ ᱨᱚᱦᱚᱭ ᱠᱚ ᱵᱟᱝᱠᱚ ᱪᱟᱵᱟᱭᱟ ᱱᱮᱛᱟᱨ ᱫᱚ ᱪᱮᱫ ᱠᱚᱯᱮ ᱠᱟᱹᱢᱤ ᱵᱟᱲᱟᱭᱟ?
ᱟᱞᱮ ᱠᱚ ᱥᱮᱫ ᱨᱮᱫᱚᱼᱼ ᱱᱤᱛᱚᱜ ᱫᱚ ᱦᱟᱸᱜ ᱥᱚᱵᱽᱡᱤ ᱠᱚ ᱨᱚᱦᱚᱭ ᱜᱮᱭᱟ ᱠᱚ ᱱᱤᱛᱚᱜ ᱫᱚ᱾
ᱦᱩᱸ ᱦᱩᱸ᱾
ᱚᱱᱟ ᱠᱚᱜᱮ ᱦᱟᱸᱜ ᱠᱚ ᱨᱚᱦᱚᱭᱟ᱾
ᱡᱮᱞᱮᱠᱟ ᱥᱚᱵᱽᱡᱤ ᱢᱟ ᱡᱚ ᱥᱚᱵᱽᱡᱤ ᱢᱟ ᱡᱚᱛᱚ ᱦᱚᱲ ᱜᱮᱵᱚᱱ ᱪᱟᱥᱮᱫ ᱠᱟᱱᱟ ᱵᱚᱛᱷᱚᱨ᱾
ᱦᱳᱭ ᱦᱳᱭ ᱢᱟᱱᱮ ᱱᱤᱛᱚᱜ ᱛᱩᱲᱤ ᱛᱤᱞᱢᱤᱧ ᱠᱚ ᱦᱟᱸᱜ ᱛᱩᱲᱤ ᱛᱤᱞᱢᱤᱧ ᱥᱩᱨᱜᱩ ᱡᱟ ᱠᱩ ᱜᱩᱦᱩᱢ ᱠᱩ᱾
ᱦᱩᱸ ᱦᱩᱸ᱾
ᱚᱱᱟ ᱠᱚᱠᱚ ᱪᱟᱥᱮᱜᱼᱟ ᱱᱤᱛᱚᱜ ᱫᱚ᱾
ᱡᱟᱹᱥᱛᱤ ᱠᱟᱭ ᱛᱮᱫᱚ ᱟᱵᱚ ᱫᱚ ᱚᱱᱮ ᱠᱚ ᱢᱮᱱ ᱪᱟᱥᱚᱜ ᱢᱟᱹᱱᱢᱤ ᱠᱟᱱᱟ ᱵᱚᱱ ᱛᱚ ᱥᱟᱱᱛᱟᱞ ᱠᱚᱫᱚ ᱡᱚᱛᱚ ᱞᱮᱠᱟᱱᱟᱜ ᱜᱮᱵᱚᱱ ᱪᱟᱥ ᱦᱚᱸᱵᱚᱱ ᱪᱟᱥ ᱜᱮ, ᱡᱮᱞᱮᱠᱟ ᱦᱳᱲᱳ ᱠᱚ ᱪᱟᱥ ᱵᱟᱲᱟ ᱵᱟᱲᱟᱟᱣ ᱠᱟᱛᱮᱫ ᱱᱤᱛᱚᱜ ᱫᱚ ᱛᱤᱞᱢᱤᱧ ᱜᱚᱰᱟ ᱠᱚ ᱥᱮ ᱚᱱᱟ ᱠᱚᱦᱚᱸ ᱡᱩᱫᱤ ᱦᱩᱲᱩ ᱠᱚ ᱜᱮᱫ ᱵᱟᱲᱟ ᱠᱟᱛᱮᱫ ᱛᱩᱲᱤ ᱠᱚ ᱰᱮᱢᱥᱤ ᱠᱚ ᱥᱩᱨᱜᱩᱡᱟ ᱠᱚ ᱚᱱᱟ ᱠᱚ ᱪᱟᱥ ᱟᱠᱚ ᱦᱮᱸ ᱥᱮ ᱵᱟᱝ ᱮᱨ ᱟᱠᱚ ᱤᱱᱟᱹ ᱠᱟᱛᱮᱜ ᱚᱱᱟ ᱛᱟᱭᱱᱚᱢ ᱡᱚᱱᱰᱨᱟ ᱠᱚ ᱯᱟᱴ ᱠᱚ ᱠᱳ ᱮᱨ ᱟᱠᱚ᱾ ᱤᱱᱟᱹ ᱠᱚᱜᱤ ᱚᱱᱟᱢᱟ ᱵᱟᱹᱭᱦᱟᱹᱲ ᱞᱟᱹᱴᱩ ᱞᱟᱹᱴᱩ ᱪᱟᱥᱚᱜ ᱠᱟᱱᱟ ᱛᱚ ᱡᱮᱞᱮᱠᱟ ᱟᱨᱤ ᱛᱚᱢᱟ ᱩᱛᱩ ᱛᱮᱭᱟᱜ ᱡᱤᱱᱤᱥ ᱠᱚᱦᱚᱸ ᱠᱚ ᱡᱚᱛᱚ ᱦᱚᱲ ᱜᱮ ᱢᱟᱱᱮ ᱛᱚᱲᱟ ᱛᱟᱲᱟ ᱵᱟᱲᱜᱮ ᱦᱟᱥᱟ ᱵᱮᱱᱟᱜ ᱩᱛᱩ ᱛᱮᱭᱟᱜ ᱠᱚᱠᱚ ᱪᱟᱥ ᱵᱟᱲᱟᱭ ᱟᱠᱚ ᱦᱮᱸᱥᱮ ᱵᱟᱝ ᱛᱮ ᱦᱩᱸ᱾
ᱦᱩᱸ᱾
ᱡᱮᱞᱮᱠᱟ ᱚᱱᱮ ᱠᱚ ᱢᱮᱱ ᱠᱟ ᱫᱤᱱᱟᱹᱢ ᱫᱤᱱᱮ ᱚᱠᱟᱴᱟᱜ ᱡᱤᱱᱤᱥ ᱫᱚ ᱱᱤᱡᱮᱨ ᱡᱟᱹᱨᱩᱲᱟ ᱚᱱᱟ ᱠᱚᱫᱚ ᱪᱟᱥ ᱡᱚᱝᱟᱱ ᱡᱟᱹᱨᱩᱲᱟ᱾ ᱟᱨ ᱥᱮ ᱚᱱᱟ ᱪᱟᱥ ᱚᱱᱟ ᱠᱚ ᱟᱨ ᱱᱤᱡᱮᱛᱮ ᱪᱟᱥ ᱠᱟᱛᱮ ᱡᱚᱢᱟᱜ ᱥᱤᱵᱤᱞ ᱡᱩᱫᱟᱹᱜᱼᱟ ᱤᱱᱟᱹ ᱠᱟᱛᱮ ᱵᱟᱡᱟᱨ ᱠᱷᱚᱱ
ᱦᱳᱭ ᱦᱳᱭ ᱵᱟᱡᱟᱨ ᱠᱷᱚᱱᱟᱜ ᱠᱤᱨᱤᱧ ᱠᱟᱛᱮᱫ ᱡᱚᱢᱟᱜ ᱡᱩᱫᱟᱹᱜᱼᱟ᱾
ᱡᱩᱫᱟᱹ ᱦᱳᱭ ᱦᱳᱭ ᱾ ᱟᱨ ᱵᱟᱡᱟᱨ ᱠᱚᱨᱮ ᱠᱷᱚᱱ ᱵᱚᱱ ᱟᱹᱜᱩ ᱞᱮᱠᱟᱱ ᱚᱱᱟ ᱫᱚ ᱚᱱᱮ ᱠᱚ ᱢᱮᱱ ᱞᱮᱠᱟᱛᱮ ᱟᱭᱢᱟ ᱞᱮᱠᱟᱱᱟᱜ ᱯᱨᱮᱥᱤᱴᱟᱭ ᱥᱮ ᱠᱮᱢᱤᱠᱮᱞ ᱠᱚ ᱞᱟᱜᱟᱣ ᱫᱟᱠᱚ ᱛᱷᱚ ᱚᱱᱟ ᱠᱟᱛᱮ ᱵᱷᱮᱡᱟᱞ ᱜᱮᱭᱟ ᱡᱚᱢ ᱵᱟᱲᱟ ᱦᱚᱸ ᱛᱷᱚᱲᱟ ᱜᱟᱱ ᱤᱭᱟᱹ ᱧᱚᱜ ᱵᱩᱡᱷᱟᱹᱜᱼᱟ ᱮᱱᱛᱮᱫ ᱦᱚᱲᱢᱚ ᱠᱚ᱾
ᱦᱩᱸ ᱦᱩᱸ᱾ ᱴᱷᱤᱠ ᱵᱮᱱ ᱞᱟᱹᱭᱮᱜᱼᱟ᱾
ᱦᱳᱭ᱾
ᱟᱨ ᱚᱱᱟ ᱠᱚ ᱢᱮᱠᱷᱟᱡ ᱟᱹᱰᱤ ᱟᱹᱰᱤ ᱫᱚᱨᱠᱟᱨ ᱢᱮᱱᱟᱜᱼᱟ ᱛᱷᱚ ᱱᱚᱜᱼᱚᱭ ᱪᱟᱥᱚᱜ ᱦᱚᱸ ᱚᱱᱮ ᱠᱚ ᱢᱮᱱ ᱞᱮᱠᱟ ᱡᱟᱦᱟᱸᱭ ᱱᱩᱠᱨᱤ- ᱪᱩᱠᱨᱤᱭᱟᱜᱼᱟᱭ ᱩᱱᱠᱩ ᱠᱚᱦᱚᱸ ᱠᱚ ᱪᱟᱥᱚᱜ ᱠᱟᱱᱟ ᱱᱮᱛᱟᱨ ᱫᱚ᱾ ᱟᱠᱚᱛᱮ ᱪᱟᱥ ᱠᱟᱛᱮᱫ ᱠᱚ ᱡᱚᱢ ᱮᱫ ᱜᱮᱭᱟ᱾
ᱱᱮᱛᱟᱨ ᱫᱚ ᱡᱟᱦᱟᱸᱭ ᱠᱚᱣᱟᱜ ᱱᱩᱠᱨᱤ ᱢᱮᱱᱟᱜ ᱛᱟᱠᱚᱣᱟ ᱩᱱᱠᱩ ᱦᱚᱸᱠᱚ ᱪᱟᱥ ᱮᱜ ᱠᱟᱱᱟ᱾
ᱦᱩᱸ ᱦᱩᱸ ᱦᱩᱸ᱾ ᱵᱟᱝᱠᱷᱟᱱ ᱫᱚ ᱴᱟᱠᱟ ᱮᱠᱮᱱ ᱴᱟᱠᱟ ᱯᱚᱭᱥᱟ ᱛᱟᱦᱮᱸ ᱠᱟᱛᱮ ᱛᱚ ᱵᱟᱝ ᱦᱩᱭᱩᱜᱼᱟ ᱛᱷᱚ᱾ ᱚᱱᱟ ᱠᱚ ᱴᱟᱠᱟ ᱯᱚᱭᱥᱟ ᱛᱟᱦᱮᱸᱱ ᱠᱷᱟᱡ ᱫᱚ ᱵᱟᱡᱟᱨ ᱠᱷᱚᱱ ᱠᱤᱨᱤᱧ ᱟᱹᱜᱩᱟᱜ ᱡᱤᱱᱤᱥ ᱡᱚᱢᱟᱜ ᱫᱚ ᱛᱷᱚᱨᱟ ᱜᱟᱱ ᱤᱭᱟᱹ ᱧᱚᱜ ᱵᱩᱡᱷᱟᱹᱜᱼᱟ ᱡᱩᱫᱤ ᱵᱚᱱ ᱫᱟᱲᱮᱭᱟᱜ ᱠᱷᱟᱡ ᱱᱤᱡᱮᱛᱮ ᱪᱟᱥ ᱠᱟᱛᱮᱫ ᱡᱚᱢ ᱜᱮ ᱢᱚᱸᱡᱽ ᱦᱳᱭᱳᱜᱼᱟ ᱾
ᱦᱳᱭ᱾
ᱡᱮᱞᱮᱠᱟ ᱯᱟᱹᱦᱤᱞ ᱠᱷᱚᱱ ᱠᱚ ᱪᱟᱥ ᱟᱹᱜᱩᱭ ᱠᱟᱱ ᱛᱟᱦᱮᱸᱱᱟ ᱯᱟᱹᱦᱤᱞ ᱠᱷᱚᱱ ᱜᱤ᱾ ᱵᱩᱰᱷᱤ ᱦᱟᱲᱟᱢ ᱠᱚᱫᱚ ᱪᱟᱥ ᱠᱟᱛᱮᱫ ᱠᱚ ᱡᱚᱢᱮᱫ ᱠᱟᱱ ᱛᱟᱦᱮᱸᱱ ᱛᱮ᱾ ᱟᱠᱚ ᱟᱠᱚ ᱛᱮᱠᱚ ᱪᱟᱥ ᱫᱟᱠᱚ ᱛᱚ ᱚᱱᱟ ᱪᱟᱥ ᱠᱟᱛᱮᱫ ᱜᱮ ᱚᱠᱟᱴᱟᱜ ᱫᱚ ᱟᱡᱚᱢ ᱢᱮ ᱠᱟᱱ ᱛᱟᱦᱮᱸ ᱚᱱᱟ ᱨᱮᱫᱚ ᱡᱟᱦᱟᱸ ᱞᱮᱠᱟᱱᱟᱜ ᱵᱷᱮᱡᱟᱞ ᱫᱚ ᱵᱟᱝ ᱛᱟᱦᱮᱸ ᱠᱟᱱᱟ ᱠᱷᱟᱹᱞᱤ ᱜᱩᱨᱤᱡ ᱜᱩᱨᱤᱡ ᱜᱮ᱾ ᱞᱟᱜᱟᱣᱟᱜ ᱠᱚ ᱜᱩᱨᱤᱡ ᱥᱟᱨ ᱠᱚ ᱞᱟᱜᱟᱣᱟᱜᱼᱟ ᱠᱚ ᱟᱨ ᱱᱚᱣᱟ ᱠᱮᱡ ᱡᱟᱹᱥ ᱠᱮᱢᱤᱠᱮᱞ ᱠᱚᱫᱚ ᱵᱟᱠᱚ ᱵᱮᱵᱚᱦᱟᱨᱮᱫ ᱠᱟᱱ ᱛᱟᱦᱮᱱ ᱛᱮ᱾ ᱟᱭᱢᱟ ᱞᱮᱠᱟᱱᱟᱜ ᱰᱟᱴᱟ ᱦᱟᱹᱥᱩ ᱦᱚᱲᱢᱚ ᱦᱟᱹᱥᱩ ᱰᱟᱸᱰᱟ ᱦᱟᱹᱥᱩ ᱵᱚᱦᱚᱜ ᱦᱟᱹᱥᱩ ᱠᱷᱚᱱ ᱵᱟᱧᱪᱟᱣ ᱠᱚ ᱛᱟᱦᱮᱸ ᱠᱟᱱᱟ ᱠᱚ ᱥᱮᱠᱚ ᱵᱟᱧᱪᱟᱣ ᱨᱮᱠᱚ ᱛᱟᱦᱮᱸ ᱦᱮᱡ ᱟᱠᱟᱱᱟ ᱟᱨ ᱱᱤᱭᱟᱹ ᱠᱚ ᱫᱤᱱᱨᱮ ᱟᱵᱚ ᱠᱚᱢᱟ ᱚᱱᱮ ᱠᱚ ᱢᱮᱱ ᱞᱮᱠᱟ ᱡᱚᱛᱚ ᱜᱮ ᱵᱟᱡᱟᱨ ᱵᱷᱚᱨᱥᱟ ᱠᱟᱱ ᱛᱮᱵᱚᱱ
ᱦᱳᱭ
ᱛᱚ ᱟᱵᱮᱱ ᱵᱷᱮᱡᱟᱞ ᱠᱚᱠᱚ ᱵᱚᱱ ᱡᱚᱢ ᱧᱚᱜ ᱧᱟᱢ ᱫᱟᱲᱮᱭᱟᱜ-ᱟ
ᱴᱤᱠᱟ ᱵᱮᱱ ᱞᱟᱹᱭ ᱠᱮᱜ-ᱟ ᱱᱤᱝᱠᱟ ᱠᱟᱱ ᱜᱮᱭᱟ ᱟᱨ ᱪᱮᱫ ᱠᱚ ᱢᱮᱱᱟ ᱜᱚᱝᱠᱮ ᱟᱵᱤᱱ ᱢᱳᱵᱟᱭᱤᱞ ᱪᱮᱛᱟᱱ ᱛᱮ ᱛᱷᱚᱲᱟ ᱜᱟᱱ ᱠᱟᱹᱴᱤᱡ ᱞᱟᱹᱭ ᱵᱤᱱ ᱥᱮ? ᱢᱳᱵᱟᱭᱤᱞ ᱛᱮ ᱪᱮᱫ ᱪᱤᱠᱟᱜ ᱠᱟᱱᱟ? ᱥᱮ ᱢᱳᱵᱟᱭᱤᱞ ᱨᱮᱭᱟᱜ ᱞᱟᱵᱷ ᱟᱨ ᱞᱚᱠᱥᱟᱱ ᱠᱚ ᱛᱷᱚᱲᱟ ᱠᱟᱹᱴᱤᱡ ᱞᱟᱹᱭ ᱵᱤᱱ?
ᱦᱩᱸ ᱢᱳᱵᱟᱭᱤᱞ ᱫᱚ ᱡᱮᱞᱮᱠᱟ ᱱᱤᱛᱚᱜ ᱫᱚ ᱢᱳᱵᱟᱭᱤᱞ ᱢᱟ ᱟᱹᱰᱤ ᱡᱟᱹᱨᱩᱲᱤ ᱡᱤᱱᱤᱥ ᱠᱟᱱ ᱜᱮᱭᱟ ᱢᱳᱵᱟᱭᱤᱞ ᱨᱮᱱᱟᱜ ᱞᱟᱵᱷ ᱦᱚᱸ ᱞᱟᱵᱷ ᱦᱚᱸ ᱢᱮᱱᱟᱜ-ᱟ ᱢᱚᱡᱟᱜ ᱦᱚᱸ ᱢᱮᱱᱟᱜ-ᱟ ᱥᱮ ᱵᱟᱹᱲᱤᱡ ᱦᱚᱸ ᱢᱮᱱᱟᱜ-ᱟ ᱢᱳᱵᱟᱭᱤᱞ ᱜᱮ ᱦᱮᱸ ᱥᱮ ᱵᱟᱝ?
ᱦᱳᱭ ᱦᱳᱭ
ᱧᱮᱞᱮᱠᱟ ᱱᱤᱛᱚᱜ ᱡᱤᱛᱟᱹ ᱧᱤᱫ ᱟᱜ ᱚᱠᱛ ᱛᱮ ᱨᱮ ᱱᱤᱛᱟᱜ ᱡᱩᱜᱽ ᱨᱮ ᱡᱩᱫᱤ ᱢᱳᱵᱟᱭᱤᱞ ᱵᱚᱱ ᱢᱮᱱ ᱞᱮᱠᱷᱟᱱ ᱫᱚ ᱟᱭᱢᱟ ᱞᱮᱠᱟᱱᱟᱜ ᱠᱟᱹᱢᱤᱤᱨᱮ ᱜᱚᱲᱚ ᱟᱵᱚᱱ ᱠᱟᱱᱟ ᱡᱮᱞᱮᱠᱟ ᱢᱟᱲᱟᱝ ᱨᱮᱵᱚᱱ ᱢᱮᱱ ᱠᱮᱭᱟ ᱡᱟ ᱦᱟᱸ ᱦᱚᱲ ᱥᱟᱶᱛᱮ ᱜᱟᱞᱢᱟᱨᱟᱜ ᱮᱢ ᱢᱮᱱᱟ ᱛᱷᱚ ᱱᱚᱢᱚᱠ ᱛᱚ ᱩᱱᱤ ᱜᱷᱟᱨᱚᱸᱡᱽ ᱨᱮ ᱵᱟᱝ ᱪᱟᱞᱟᱣ ᱠᱟᱛᱮ ᱟᱢ ᱱᱚᱰᱮ ᱠᱷᱚᱱ ᱜᱮ ᱩᱱᱤ ᱥᱟᱛ ᱛᱚ ᱡᱟᱦᱟᱱᱟᱜ ᱢᱚᱱᱛᱚ ᱨᱮᱱᱟᱜ ᱠᱟᱛᱷᱟ ᱞᱟᱹᱭ ᱨᱮᱱᱟᱜ ᱥᱚᱫᱚᱨ ᱨᱮᱱᱟᱜ ᱠᱟᱛᱷᱟ ᱢᱮᱱᱟᱜ ᱛᱟᱢ ᱚᱱᱟ ᱛᱟᱢ ᱞᱟᱹᱭ ᱫᱟᱲᱮᱭᱟᱭᱟ ᱥᱮ ᱟᱡᱦᱚᱸ ᱟᱵᱮᱱ ᱛᱟᱞᱟ ᱨᱮᱵᱮᱱ ᱦᱟᱜ ᱛᱟᱞᱟ ᱨᱮᱵᱮᱱ ᱜᱟᱞᱢᱟᱨᱟᱣ ᱫᱟᱲᱮᱭᱟᱜ ᱠᱟᱱᱟ ᱫᱚᱥᱟᱨ ᱠᱟᱛ ᱠᱟᱛᱷᱟ ᱫᱚ ᱦᱩᱭᱩᱜ ᱠᱟᱱᱟ ᱡᱩᱫᱤ ᱜᱟᱞᱢᱟᱨᱟᱣ ᱛᱮ ᱡᱩᱫᱤ ᱵᱟ ᱥᱚᱢᱚᱭ ᱫᱟᱲᱮᱭᱟᱜ ᱠᱟᱱ ᱠᱷᱟᱡ ᱫᱚ ᱩᱱᱤ ᱢᱤᱫᱴᱮᱱ ᱪᱤᱴᱷᱤ ᱞᱮᱠᱟᱱᱟᱜ ᱛᱮ ᱠᱚᱞ ᱠᱟᱛᱮ ᱢᱮᱥᱮᱡ ᱮᱢ ᱠᱩᱞ ᱫᱟᱲᱮᱣᱟᱭᱟ ᱦᱮᱸ ᱥᱮ ᱵᱟᱝ? ᱟᱨ ᱤᱱᱟᱹ ᱠᱟᱛᱮ ᱛᱮᱥᱟᱨ ᱠᱟᱛᱷᱟ ᱫᱚ ᱦᱩᱭᱩᱜ ᱠᱟᱱᱟ ᱡᱮᱞᱮᱠᱟ ᱫᱮᱥ ᱵᱤᱫᱮᱥ ᱨᱮ ᱟᱭᱢᱟ ᱞᱮᱠᱟᱱᱟᱜ ᱠᱷᱚᱵᱚᱨ ᱠᱚ ᱚᱱᱟ ᱢᱳᱚᱜᱟᱭᱚᱞ ᱫᱟᱨᱟᱭ ᱛᱮᱜᱮᱢ ᱧᱟᱢ ᱫᱟᱲᱮᱭᱟᱜ ᱠᱟᱱᱟ ᱚᱱᱟ ᱠᱚᱫᱚ ᱥᱮ ᱟᱢᱟᱜ ᱯᱷᱳᱚᱴᱳ ᱠᱚᱦᱚᱸ ᱡᱟᱦᱟᱸᱭ ᱜᱮᱢ ᱮᱢᱚᱱ ᱫᱟᱲᱮᱭᱟᱠᱚᱣᱟ ᱟᱢ ᱡᱩᱫᱤ ᱵᱟᱭᱧ ᱧᱮᱞ ᱠᱟᱢ ᱢᱮᱭᱟ ᱥᱮ ᱟᱨ ᱡᱟᱦᱟᱸ ᱡᱟᱭᱜᱟᱢ ᱪᱟᱞᱟᱜ-ᱟ ᱱᱟᱹᱲᱤ ᱡᱜᱟᱢ ᱪᱟᱞᱟᱜ ᱨᱮᱦᱚᱸ ᱚᱱᱟ ᱡᱟᱭᱜᱟ ᱧᱩᱛᱩᱢ ᱡᱩᱫ ᱫᱤ ᱚᱱᱟ ᱢᱳᱵᱟᱭᱤᱞ ᱨᱮᱢ ᱤᱭᱟᱹ ᱠᱟᱛᱮᱫ ᱚᱱᱟ ᱰᱟᱦᱟᱨ ᱠᱚ ᱚᱠᱟ ᱞᱮᱠᱟᱛᱮ ᱪᱟᱞᱟᱣ ᱠᱟᱱᱟ ᱚᱱᱟ ᱠᱚ ᱡᱚᱛᱚᱢ ᱧᱟᱢ ᱫᱟᱲᱮᱭᱟᱜ-ᱟ ᱚᱱᱟ ᱠᱚ ᱢᱤᱫᱴᱮᱡ ᱫᱚ ᱢᱚᱸᱡᱽ ᱡᱤᱱᱤᱥ
ᱱᱚᱣᱟᱡᱽ ᱡᱤᱱᱤᱥ
ᱦᱮᱸ ᱥᱮ ᱵᱟᱝ ᱦᱩᱸ ᱱᱚᱣᱟ ᱠᱚᱫᱚ ᱢᱚᱡᱽ ᱡᱤᱱᱤᱥ ᱠᱟᱱᱟ ᱟᱨ ᱡᱩᱫᱤ ᱵᱚᱱ ᱢᱮᱱ ᱞᱮᱠᱷᱟᱱᱡ ᱵᱟᱹᱲᱤᱡ ᱡᱤᱱᱤᱥ ᱫᱚ ᱡᱮᱞᱮᱠᱟ ᱢᱳᱵᱟᱭᱤᱞ ᱫᱟ ᱡᱱᱟᱹᱜ ᱢᱚᱡᱟ ᱤᱱᱟᱹᱜᱮ ᱵᱟᱹᱲᱤᱡᱼᱟ ᱢᱳᱵᱟᱭᱤᱞ ᱠᱟᱱᱟᱜ ᱛᱮ ᱡᱟᱦᱟᱸ ᱞᱮᱠᱟ ᱡᱩᱫᱤ ᱟᱢ ᱵᱟᱝ ᱮᱲᱮᱭᱟ ᱮᱲᱮᱭᱟ ᱡᱮᱞᱮᱠᱟ ᱡᱟᱦᱟᱸ ᱨᱮ ᱡᱩᱫᱤ ᱡᱟᱦᱟᱱᱟᱜ ᱪᱤᱠᱟᱹ ᱞᱮᱱᱠᱷᱟᱱ ᱢᱳᱵᱟᱭᱤᱞ ᱫᱟᱨᱟᱭ ᱛᱮᱜᱮ ᱥᱟᱵ ᱧᱟᱢᱚᱜ-ᱟ ᱥᱮᱢ ᱪᱤᱠᱟᱭ ᱫᱟ ᱟᱨ ᱡᱟᱹᱥᱛᱤ ᱠᱟᱭ ᱫᱚ ᱢᱟᱱᱮ ᱵᱟᱹᱲᱤᱡ ᱫᱚ ᱱᱚᱣᱟᱜᱮ ᱡᱮᱞᱮᱠᱟ ᱠᱟᱹᱴᱤᱡ ᱜᱤᱫᱽᱨᱟᱹ ᱢᱳᱵᱟᱭᱤᱞ ᱠᱷᱚᱱ ᱛᱷᱚᱲᱟ ᱜᱟᱱ ᱯᱷᱟᱨᱟᱠ ᱧᱚᱜ ᱨᱮ ᱫᱚᱦᱚ ᱠᱚ ᱡᱚᱲᱟ ᱡᱟᱦᱟᱸᱭ ᱫᱚ ᱯᱟᱸᱪ ᱵᱚᱪᱷᱚᱨ ᱠᱷᱚᱱ ᱮᱦᱚᱵ ᱠᱟᱛᱮ
ᱦᱩᱸ ᱦᱩᱸ
ᱦᱩᱸ ᱯᱚᱱᱫᱽᱨᱚ ᱥᱳᱞᱞᱳ ᱵᱚᱪᱷᱚᱨ ᱨᱮᱱ ᱡᱟᱦᱟᱸ ᱫᱚ ᱩᱱᱠᱩ ᱠᱚ ᱧᱮᱞᱟᱚ ᱛᱷᱚᱨ ᱚᱱᱟ ᱨᱮᱱᱟᱜ ᱢᱮᱫ ᱨᱮᱱᱟᱜ ᱚᱠᱟᱴᱟᱜ ᱨᱮᱴᱤᱱᱟ ᱠᱚ ᱢᱮᱛᱟᱜ ᱠᱟᱱ ᱟᱭᱨᱤᱥ ᱨᱮᱴᱤᱱᱟ ᱚᱱᱟ ᱠᱚ ᱡᱤᱱᱤᱥ ᱨᱮ ᱮᱯᱷᱮᱠᱴ ᱦᱩᱭ ᱫᱟᱲᱮᱭᱟᱜᱼᱟ ᱚᱱᱟ ᱠᱚ ᱵᱟᱧᱪᱟᱣ ᱡᱟᱛᱮ ᱡᱮᱢᱚᱱ᱾ ᱦᱳᱭ ᱦᱳᱭ ᱚᱱᱟ ᱠᱚ ᱠᱟᱹᱴᱤᱡ ᱜᱤᱫᱽᱨᱟᱹ ᱫᱚ ᱚᱱᱟ ᱚᱠᱟᱴᱟᱜ ᱫᱚ ᱢᱮᱫ ᱨᱮᱱᱟᱜ ᱟᱭᱨᱤᱥ ᱨᱮᱴᱤᱱᱟ ᱠᱚ ᱢᱮᱛᱟᱜ ᱠᱟᱱᱟ᱾ ᱦᱳᱭ ᱚᱱᱟ ᱠᱚ ᱡᱟᱛᱮ ᱡᱮᱢᱚᱱ ᱟᱱᱟ ᱡᱩᱫᱤ ᱩᱱᱤ ᱡᱚᱠᱷᱚᱱ ᱩᱱᱤᱭᱟᱜ ᱵᱚᱦᱚᱜ᱾ ᱟᱸ ᱠᱚᱢᱞᱟ ᱚᱠᱛᱮ ᱨᱮ ᱛᱟᱦᱮ ᱚ ᱵᱨᱮᱱ ᱜᱨᱳᱛᱷ ᱦᱩᱭᱩᱜ ᱛᱟᱭᱟ ᱛᱚ ᱩᱱ ᱡᱚᱠᱷᱟ ᱜᱮ᱾ ᱚᱱᱟ ᱠᱚ ᱡᱤᱱᱤᱥ ᱡᱩᱫᱤᱢ ᱢᱮᱱ ᱠᱷᱟᱱᱡ ᱰᱟᱭᱨᱮᱠᱴ ᱰᱤᱢᱟᱠ ᱨᱮ ᱢᱮᱫ ᱠᱷᱚᱱ ᱮᱚᱜ ᱠᱟᱛᱮᱫ ᱰᱤᱢᱟᱠ ᱨᱮ ᱮᱯᱷᱮᱠᱴ ᱯᱟᱲᱟᱜᱼᱟ ᱚᱱᱟᱛᱮ ᱡᱟᱹᱥᱛᱤ ᱚᱱᱟ ᱵᱟᱝ ᱵᱮᱵᱚᱦᱟᱨ ᱡᱩᱫᱤ ᱵᱮᱵᱚᱦᱟᱨ ᱠᱷᱟᱡ ᱫᱚ ᱚᱱᱠᱟ ᱧᱩᱛ ᱚᱲᱟᱜ ᱨᱮᱫᱚ ᱵᱟᱝ ᱚᱱᱠᱟ ᱞᱟᱭᱤᱴ ᱢᱟᱨᱥᱟᱞ ᱚᱲᱟᱜ ᱨᱮ ᱡᱟᱹᱥᱛᱤ ᱫᱚ ᱵᱟᱝ ᱠᱚᱢ ᱵᱨᱟᱭᱤᱴᱱᱮᱥ ᱞᱟᱜᱟᱣ ᱠᱟᱛᱮ ᱮᱢᱟ ᱠᱚ ᱵᱠᱷᱟᱱᱡ ᱥᱮᱵᱚᱱ ᱧᱮᱞ ᱞᱮ ᱠᱷᱟᱱ ᱫᱚ ᱢᱚᱸᱡᱽ ᱦᱩᱭᱩᱜᱼᱟ᱾ ᱱᱚᱣᱟ ᱫᱚ ᱢᱤᱫᱴᱮᱱ ᱵᱟᱹᱲᱤᱡ ᱢᱤᱫᱴᱮᱱ ᱤᱭᱟᱹ ᱜᱮ ᱦᱩᱭᱩᱜᱼᱟ ᱚᱸᱰᱮ ᱠᱷᱚᱱ ᱜᱮ ᱟᱭᱢᱟ ᱞᱮᱠᱟᱱᱟᱜ ᱵᱤᱢᱟᱨ ᱦᱩᱭᱩᱜᱼᱟ ᱡᱮᱞᱮᱠᱟ ᱩᱱᱤᱭᱟᱜ ᱵᱚᱦᱚᱜ ᱢᱚᱸᱡᱽ ᱛᱮ ᱵᱟᱭ ᱠᱟᱹᱢᱤ ᱛᱟᱭᱟ᱾ ᱨᱟᱸᱜᱟᱜ ᱟᱭ ᱢᱤᱫ ᱨᱚᱠᱚᱢᱮ ᱨᱟᱜ ᱵᱟᱲᱟᱭᱟ ᱩᱱᱤ ᱜᱤᱫᱽᱨᱟᱹ ᱫᱚ᱾
ᱮ ᱩᱱᱤ ᱞᱮᱠᱟ ᱢᱡᱽ ᱢᱚᱸᱡᱽ ᱛᱮ ᱡᱟᱹᱯᱤᱫ ᱵᱟᱝ ᱦᱩᱭᱩᱜ ᱛᱟᱭᱟᱲ ᱟᱭᱢᱟ ᱞᱮᱠᱟᱱᱟᱜ ᱥᱚᱢᱚᱥᱥᱟ ᱚᱸᱰᱮ ᱦᱩᱭ ᱫᱟᱲᱮᱭᱟᱜᱼᱟ ᱚᱱᱟ ᱠᱟᱱ ᱜᱮᱭᱟ ᱵᱟᱹᱲᱤᱡᱟᱜ ᱫᱚ᱾
ᱵᱟᱹᱲᱤᱡᱟᱜ ᱫᱚᱦᱚ ᱟᱨ ᱟᱹᱞᱤᱧ ᱞᱤᱧ ᱢᱮᱱᱮᱫᱼᱟ ᱞᱞᱤᱧ ᱡᱩᱫᱤ ᱚᱠᱟ᱾ ᱟᱱᱠᱩ ᱫᱚ ᱵᱟᱹᱲᱤᱡ ᱟᱜ ᱵᱚᱥᱛᱩ ᱠᱟᱱᱟ ᱡᱮᱱ ᱵᱟᱝ ᱠᱟᱹᱴᱤᱡ ᱠᱷᱚᱱ ᱡᱩᱫᱤ᱾ ᱢᱳᱵᱟᱭᱤᱞ ᱨᱮ ᱡᱟᱹᱥᱛᱤ ᱵᱟᱝ ᱥᱟᱵ ᱦᱚᱪᱚ ᱞᱮᱠᱚ ᱠᱷᱟᱱ ᱛᱚ ᱠᱟᱹᱴᱤᱡ ᱠᱷᱚᱱᱜ ᱵᱟᱠᱚ ᱦᱮᱣᱟ ᱞᱮᱱᱠᱷᱟᱱᱡ ᱫᱚ᱾ ᱵᱟᱹᱲᱤᱡ-ᱟᱜ ᱫᱚ ᱰᱷᱮᱨ ᱫᱚ ᱵᱟᱝ ᱪᱟᱞᱟᱜᱼᱟ ᱟᱨ ᱠᱤᱪᱷᱩ ᱠᱤᱪᱷᱩ ᱦᱚᱲ ᱢᱮᱱᱮᱜ ᱠᱟᱱᱟ ᱢᱳᱵᱟᱭᱤᱞ ᱛᱮᱜᱮ ᱡᱟᱹᱥᱛᱤ ᱫᱚ ᱵᱟᱹᱲᱤᱡ ᱢᱮᱱᱟᱜᱼᱟ᱾ ᱟᱹᱞᱤᱧ ᱫᱚ ᱱᱚᱣᱟ ᱞᱤᱧ ᱢᱮᱱ ᱠᱮᱭᱟ ᱡᱮ, ᱢᱳᱵᱟᱭᱤᱞ ᱨᱮ ᱡᱟᱦᱟᱸ ᱛᱤᱱᱟᱹᱜ ᱥᱩᱵᱤᱫᱷᱟ ᱢᱮᱱᱟᱜᱼᱟ ᱟᱸ ᱵᱟᱹᱲᱤᱡ-ᱟᱜ ᱦᱚᱸ ᱤᱱᱟᱹᱜ ᱜᱟᱱ ᱜᱮ ᱢᱮᱱᱟᱜᱼᱟ᱾ ᱵᱟᱨᱟᱵᱟᱹᱨᱤ ᱜᱮᱭᱟ ᱟᱨ ᱡᱟᱦᱟᱱᱟᱜ ᱵᱚᱱ ᱵᱟᱰᱟᱭ ᱜᱮᱭᱟᱵᱚᱱ ᱠᱤ ᱢᱚᱡᱽ ᱟᱜ ᱵᱟᱝ ᱛᱟᱦᱮᱱ ᱠᱷᱟᱡ ᱵᱟᱹᱲᱤᱡ ᱟᱜ ᱦᱚᱸ ᱵᱟᱝ ᱛᱟᱦᱮᱱᱟ ᱟᱨ ᱵᱟᱹᱲᱤᱡ ᱵᱟᱝ ᱛᱟᱦᱮᱱ ᱠᱷᱟᱡ ᱢᱚᱡᱽ ᱢᱚᱡᱽ-ᱟᱜ ᱚᱱᱟᱨᱮ ᱵᱟᱝ ᱦᱩᱭᱩᱜᱼᱟ ᱟᱫᱚ ᱱᱚᱣᱟ ᱫᱚ ᱱᱚᱣᱟ ᱠᱟᱛᱷᱟ ᱞᱤᱧ ᱢᱮᱱᱟ ᱠᱤ ᱱᱚᱣᱟ ᱫᱚ ᱜᱟᱨᱡᱮᱱ ᱠᱚᱣᱟᱜ ᱰᱤᱩᱴᱤ ᱪᱮᱛᱟᱱ ᱨᱮ ᱟᱨ ᱜᱟᱨᱡᱮᱱ ᱠᱚᱣᱟᱜ ᱦᱮᱸ ᱵᱮᱵᱚᱦᱟᱨ ᱥᱮ ᱜᱟᱨᱡᱮᱱ ᱠᱚᱣᱟᱜ ᱜᱟᱭᱤᱰ ᱪᱮᱛᱟᱱ ᱨᱮᱭᱟᱜ ᱠᱟᱛᱷᱟ ᱠᱟᱱᱟ᱾ ᱟᱨ ᱢᱳᱵᱟᱭᱤᱞ ᱫᱚ ᱟᱵᱚ ᱵᱚᱱ ᱢᱮᱱ ᱠᱮᱭᱟ ᱡᱟᱦᱟᱸ ᱛᱤᱱᱟᱹᱜ ᱟᱢᱮᱢ ᱪᱮᱫ ᱞᱮᱠᱟᱢ ᱵᱮᱵᱚᱦᱟᱨᱫᱟ ᱚᱱᱠᱟᱠᱟᱜᱮ ᱵᱟᱹᱲᱤᱡ, ᱢᱚᱡᱟᱜ ᱟᱨ ᱵᱟᱹᱲᱤᱡ-ᱟᱜ ᱫᱚᱢ ᱧᱟᱢᱟ ᱟᱵᱚ ᱡᱩᱫᱤ ᱵᱷᱟᱜᱤ ᱵᱷᱟᱜᱮᱟᱜ ᱧᱮᱞᱟ, ᱡᱮ ᱢᱳᱴᱤᱵᱷᱮᱥᱚᱱ ᱵᱷᱤᱰᱭᱳ ᱠᱚ ᱩᱰᱩᱠᱚᱜ ᱠᱟᱱᱟ ᱛᱚ ᱚᱱᱟ ᱠᱚᱦᱚᱸ ᱟᱵᱚ ᱵᱚᱱ ᱧᱟᱢ ᱫᱟᱲᱮᱭᱟᱜ ᱛᱟᱦᱮᱱᱟ ᱡᱮ ᱢᱚᱸᱡᱽ ᱢᱚᱸᱡᱽ ᱟᱵᱚ ᱥᱤᱠᱠᱷᱟ ᱥᱮᱪᱮᱫ ᱥᱮᱪᱮᱫ ᱞᱟᱹᱜᱤᱫ ᱵᱚᱱ ᱧᱟᱢᱮᱜᱼᱟ ᱟᱨ ᱡᱩᱫᱤ ᱵᱟᱹᱲᱤᱡ-ᱟᱜ ᱵᱚᱱ ᱧᱮᱞ ᱠᱷᱟᱱ ᱫᱚ ᱚᱴᱳᱢᱮᱴᱤᱠ ᱟᱵᱚ ᱫᱚᱵᱚᱱ ᱵᱟᱹᱲᱤᱡᱚᱜ ᱜᱮᱭᱟ᱾
ᱵᱟᱹᱲᱤᱡᱚᱜᱼᱟ᱾ ᱦᱳᱭ ᱦᱳᱭ ᱚ-ᱚ-ᱚᱱᱮ ᱠᱚ ᱢᱮᱱ ᱞᱮᱠᱟᱛᱮ ᱦᱩᱸ ᱵᱮᱵᱚᱦᱟᱨ ᱵᱮᱵᱚᱦᱟᱨ ᱪᱮᱛᱟᱱ ᱛᱮᱜᱮ ᱡᱟᱹᱥᱛᱤ᱾ ᱦᱩᱸ ᱡᱟᱹᱥᱛᱤ ᱫᱚ ᱢᱟᱱᱮ ᱟᱵᱚ ᱡᱮᱞᱮᱠᱟ ᱯᱟ. -ᱯᱟᱹᱦᱤᱞ ᱫᱚ ᱢᱳᱵᱟᱭᱤᱞ ᱢᱚᱸᱡᱽ ᱵᱮᱵᱚᱦᱟᱨ ᱵᱟᱹᱲᱤᱡ ᱵᱮᱵᱚᱦᱟᱨ ᱫᱚ ᱚᱠᱚ ᱮᱱᱠᱮᱱ ᱠᱷᱚᱱᱩᱱ ᱠᱟᱹᱴᱤᱡ ᱠᱷᱚᱱ ᱠᱟᱹᱴᱤᱡ ᱨᱮ ᱚᱠᱚᱭ ᱫᱚ ᱮᱸᱜᱟᱛ ᱟᱯᱟᱛ ᱜᱟᱨᱡᱮᱱ ᱜᱚᱜᱚ ᱵᱟᱵᱟ ᱱᱩᱠᱩ ᱠᱚᱫᱚ ᱟᱹᱰᱤ ᱟᱹᱰᱤ ᱡᱟᱹᱨᱩᱲ ᱢᱮᱱᱟᱜᱼᱟ᱾ᱡᱮ ᱠᱟ ᱢᱳᱵᱟᱭᱤᱞ ᱨᱮ ᱟᱭᱢᱟ ᱞᱮᱠᱟᱱᱟᱜ ᱡᱤᱱᱤᱥ ᱢᱚᱡᱽ ᱡᱤᱱᱤᱥ ᱵᱟᱹᱲᱤᱡ ᱡᱤᱱᱤᱥ ᱢᱮᱱᱟᱜᱼᱟ ᱛᱚ᱾ ᱟᱹᱰᱤ ᱡᱳᱨ ᱢᱮᱱᱟᱜ ᱵᱚᱱᱟ ᱦᱳᱭ, ᱟᱨ ᱚᱱᱟ ᱠᱚᱫᱚ ᱢᱟᱱᱮ ᱚᱱᱟ ᱠᱚ ᱵᱟᱹᱲᱤᱡ ᱰᱟᱦᱟᱨ ᱛᱮ ᱡᱩᱫᱤ ᱡᱩᱫᱤ ᱡᱟᱦᱟᱭ ᱢᱳᱵᱟᱭᱤᱞ ᱨᱮ ᱡᱩᱫᱤ ᱚᱱᱟ ᱵᱟᱹᱲᱤᱡ ᱰᱟᱦᱟᱨ ᱨᱮ ᱡᱩᱫᱤ ᱪᱟᱞᱟᱣ ᱞᱮᱱᱠᱷᱟᱱ ᱟᱨ ᱚᱱᱮ ᱠᱚ ᱢᱮᱱᱞᱮᱠᱟᱱ ᱟᱨ ᱩᱱᱤ ᱥᱩᱫᱷᱨᱟᱹᱜ ᱞᱟᱹᱜᱤᱫ ᱫᱚ ᱛᱷᱚᱲᱟᱜᱟᱱ ᱢᱩᱥᱠᱤᱞ ᱥᱚᱢᱚᱭ ᱦᱚᱸ ᱡᱟᱹᱨᱩᱲᱟ᱾
ᱦᱮᱸ ᱦᱮᱸ ᱦᱮᱸ᱾
ᱡᱮᱞᱮᱠᱟ ᱢᱤᱜ ᱵᱟᱨ ᱡᱤᱱᱤᱥ ᱚᱱᱠᱟᱱᱟᱜ ᱜᱟᱛ ᱠᱷᱮᱞᱟ ᱠᱚ ᱢᱮᱱᱟᱜᱼᱟ ᱚᱱᱟ ᱠᱚ ᱠᱷᱮᱞᱟ ᱠᱷᱚᱱ ᱵᱟᱧᱪᱟᱣ, ᱡᱮᱞᱮᱠᱟ ᱡᱩᱣᱟᱹ ᱠᱷᱮᱞᱟ ᱪᱮᱜ ᱠᱚ ᱪᱚᱝ ᱚᱱᱟ ᱠᱩ᱾ ᱚᱱᱟ ᱠᱩ ᱠᱷᱚᱱ ᱵᱟᱧᱪᱟᱣ ᱛᱟᱦᱮᱱ ᱫᱚ ᱟᱹᱰᱤ ᱢᱚᱸᱡᱽ ᱦᱩᱭᱩᱜᱼᱟ᱾
ᱟᱨ ᱮᱠᱪᱩᱭᱞᱤ ᱜᱤᱫᱽᱨᱟᱹ ᱫᱚ ᱠᱟᱹᱴᱤᱡ ᱠᱷᱚᱱ ᱫᱚ ᱚᱱᱟ ᱜᱮᱢ ᱠᱷᱮᱞᱟ ᱠᱚᱫᱚ ᱵᱟᱝ ᱥᱮᱬᱟ ᱠᱚ ᱡᱟᱹᱨᱩᱲᱚᱼᱟ᱾ ᱦᱳᱭ ᱵᱟᱝ ᱥᱮᱬᱟ ᱠᱚ ᱡᱟᱹᱨᱩᱲᱚ, ᱟᱵᱩ ᱡᱩᱫᱤ ᱜᱮᱢ ᱠᱷᱮᱞᱟᱛ ᱠᱩ ᱦᱩᱭᱩᱜᱼᱟ ᱛᱟᱦᱞᱮ ᱤ ᱯᱟᱸᱪ ᱪᱷᱚ ᱠᱮᱞᱟᱥ ᱨᱮᱜᱤ ᱟᱨ ᱩᱱᱠᱩ ᱢᱳᱵᱟᱞ ᱡᱟᱲᱩᱲ ᱠᱩᱣᱟ᱾ ᱟᱨᱠᱚ ᱢᱮᱱᱟ ᱵᱟᱢ-ᱵᱟᱢ ᱠᱤᱨᱤᱧᱤᱧ ᱠᱷᱟᱱ ᱫᱚ ᱮᱸ ᱵᱟᱹᱧ ᱠᱟᱹᱢᱤᱭᱟ ᱥᱮ ᱵᱟᱢ ᱠᱤᱨᱤᱧᱤᱧ ᱠᱷᱟᱡ ᱫᱚ ᱵᱟᱹᱧ ᱯᱟᱲᱦᱟᱜᱼᱟ᱾ ᱦᱩᱸ ᱛᱚ ᱚᱱᱟ ᱫᱚ ᱢᱤᱜᱴᱮᱡ ᱜᱟ-ᱜᱟᱭᱤᱰ ᱞᱟᱭᱤᱱ ᱨᱮᱭᱟᱜ ᱠᱟᱛ ᱛᱷᱟ ᱠᱟᱱᱟ ᱜᱟᱨᱡᱮᱱ ᱪᱤ
ᱦᱟ
ᱟᱨ ᱟᱫᱚᱢ ᱟᱫᱚᱢ ᱦᱚᱲ ᱫᱚ ᱡᱩᱫᱤ ᱟᱢ ᱜᱟᱨᱡᱮᱱ ᱜᱮ ᱡᱩᱫᱤ ᱚᱝᱠᱟ ᱚᱵᱚᱦᱮᱞᱟᱢ ᱮᱢᱟᱭᱟ ᱛᱚ
ᱩᱸ ᱵᱟᱹᱲᱤᱡᱚᱜ ᱜᱮᱭᱟᱭ, ᱱᱤᱪᱷᱚᱭ ᱠᱚ ᱵᱟᱹᱲᱤᱡᱚᱜᱼᱟ ᱦᱳᱭ ᱦᱳ᱾ ᱚᱱᱟ ᱠᱷᱚᱱ ᱚᱱᱟ ᱠᱚ ᱤᱭᱟᱹ ᱛᱮᱜᱤ ᱜᱚᱜᱚ ᱵᱟᱵᱟ ᱛᱷᱚᱲᱟ ᱜᱟᱱ ᱤᱭᱟᱹ ᱛᱟᱦᱮᱱ ᱡᱟᱲᱩᱲᱟ ᱮᱣᱟᱨᱱᱮᱥ᱾ ᱛᱟᱦᱮᱱ ᱟᱨ ᱤᱱᱟᱹ ᱠᱩ ᱵᱤᱥᱚᱭ ᱛᱮ ᱟᱵᱩ ᱥᱟᱱᱛᱟᱲ ᱦᱚᱯᱚᱱ ᱨᱮ ᱜᱚᱜᱚ ᱵᱟᱵᱟ ᱢᱟ ᱚᱝᱠᱟ ᱵᱟᱠᱚ ᱥᱮᱬᱟᱜ ᱠᱟᱱᱟ ᱛᱚ ᱚᱞ ᱯᱟᱲᱦᱟᱣ ᱛᱮ ᱵᱟᱠᱩ ᱵᱟᱲᱟᱭ ᱠᱟᱱ ᱛᱮ᱾ ᱟᱵᱩ ᱠᱩᱜᱮ ᱚᱱᱟ ᱠᱚ ᱡᱤᱱᱤᱥ ᱫᱚ ᱞᱟᱹᱭ ᱠᱚ ᱦᱟᱛᱟᱣᱟ ᱢᱤᱜ ᱵᱟᱨ ᱢᱤᱜ ᱵᱟᱨ ᱵᱟᱹᱭᱥᱤ ᱠᱚᱨᱮ ᱥᱮ ᱢᱤᱜ ᱵᱟᱨ ᱚᱱᱠᱟ ᱠᱟᱛᱷᱟ ᱠᱚᱨᱮ ᱟᱰᱮ ᱯᱟᱥᱮ ᱨᱮᱱ ᱜᱚᱜᱚ ᱵᱟᱵᱟ ᱚᱱᱟ ᱠᱚ ᱡᱤᱱᱤᱥ ᱛᱚ ᱞᱟᱹᱭ ᱠᱚ ᱡᱟᱨᱩᱲᱟ, ᱚᱱᱮ ᱚᱠᱟᱴᱟᱜ ᱡᱤᱱᱤᱥ ᱵᱟᱝ ᱵᱟᱰᱟᱜ ᱡᱤᱱᱤᱥ ᱫᱚ ᱞᱟᱹᱭ ᱠᱚ ᱡᱟᱨᱩᱲᱟ᱾
ᱞᱟᱹᱭ ᱦᱟᱹᱴᱤᱧ ᱡᱟᱲᱩᱲᱟ ᱦᱳᱭ, ᱞᱟᱹᱭ ᱦᱟᱹᱴᱤᱧ ᱠᱩ ᱠᱷᱟᱱ ᱛᱚ ᱥᱚᱢᱟᱡ ᱨᱮᱱ ᱦᱚᱲ ᱠᱚᱫᱚ ᱡᱮᱱᱚ ᱵᱟ ᱩᱱᱠᱩ ᱠᱚ ᱢᱳᱴᱤᱵᱷᱮᱥᱚᱱᱚᱜᱼᱟ ᱩᱱᱠᱩ ᱠᱚ ᱵᱩᱡᱷᱟᱹᱣᱟ ᱦᱳᱭ ᱥᱟᱹᱨᱤᱜᱮ ᱴᱷᱤᱠ ᱜᱮᱠᱚ ᱞᱟᱹᱭᱮᱜᱼᱟ᱾ ᱛᱚ ᱚᱱᱟ ᱠᱟᱛᱷᱟ ᱟᱸᱡᱚᱢ ᱫᱚᱨᱠᱟᱨ ᱥᱮ ᱟᱸᱡᱚᱢ ᱡᱟᱹᱨᱩᱲ ᱜᱮ ᱢᱮᱱᱟᱜᱼᱟ᱾ ᱛᱚᱵᱮ ᱩᱱᱠᱩ ᱦᱚᱸᱠᱚ ᱵᱩᱡᱷᱟᱹᱣ ᱧᱟᱢᱟ ᱡᱮ ᱣᱟ ᱪᱮᱜ ᱠᱟᱱᱟ ᱢᱮᱱᱛᱮ ᱢᱳᱵᱟᱭᱤᱞ ᱦᱳᱭ ᱥᱮ᱾
ᱦᱩᱸ, ᱛᱚᱵᱮ ᱟᱹᱰᱤ ᱞᱟᱝ ᱡᱟ ᱜᱟᱞᱢᱟᱨᱟᱣ ᱱᱟ᱾ ᱥᱚᱢᱚᱭ ᱠᱚ ᱟᱰᱤ ᱜᱟᱥᱠᱟᱣ ᱱᱟ ᱢᱟ ᱤᱧ ᱥᱮᱜ ᱠᱷᱚᱱ ᱟᱭᱢᱟ ᱥᱟᱨᱦᱟᱣ ᱥᱟᱭ ᱥᱟᱭ ᱥᱟᱨᱦᱟᱣ᱾
ᱴᱷᱤᱠ ᱴᱷᱤᱠ᱾ ᱚᱸ᱾